ᱨᱚᱲ ᱠᱚ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱢᱚᱡᱽ ᱫᱷᱟᱨᱟ ᱜᱮ, ᱦᱮᱸ ᱥᱟᱹᱜᱩᱱ ᱥᱮᱛᱟᱜ᱾
ᱦᱮᱸ᱾ ᱪᱮᱫ ᱠᱚᱯᱮ ᱪᱤᱠᱟᱹᱭᱮᱫᱟ᱾
ᱦᱚᱸᱜ-ᱚᱭ ᱪᱮᱫ ᱵᱟᱝ᱾ ᱵᱨᱟᱥ ᱵᱟᱲᱟ ᱠᱟᱛᱮᱜ ᱫᱩᱲᱩᱵ ᱵᱟᱲᱟ ᱦᱩᱭ ᱟᱠᱟᱱᱟ ᱦᱟᱸᱜ᱾ ᱫᱟᱠᱟ ᱠᱚ ᱪᱚᱸᱫᱟ ᱵᱟᱲᱟ ᱦᱩᱭᱩᱜ ᱠᱟᱱᱟ᱾ ᱫᱟᱠᱟ ᱫᱚ ᱟᱨᱠᱤ ᱦᱩᱭ ᱟᱠᱟᱱᱟ, ᱩᱛᱩ
ᱚ ᱪᱮᱫ ᱠᱚᱯᱮ ᱩᱛᱩ ᱵᱟᱲᱟᱭᱫᱟ?
ᱟᱨ ᱱᱤᱛᱚᱜ ᱢᱟ ᱵᱟᱡᱟᱨ ᱨᱮ ᱡᱟᱦᱟᱸ ᱠᱚ ᱥᱚᱥᱛᱟ ᱟᱠᱟᱱᱟ, ᱡᱮᱢᱚᱱ ᱠᱩᱸᱫᱩᱨᱤ ᱯᱚᱴᱚᱞ ᱵᱷᱮᱱᱰᱤ ᱜᱷᱟᱝᱨᱟ ᱠᱚ ᱚᱱᱟ ᱠᱚᱜᱮ ᱦᱟᱸᱜ ᱱᱤᱛᱚᱜ ᱫᱚ
ᱦᱮᱸ ᱛᱚ᱾
ᱟᱨ ᱛᱮᱦᱮᱧ ᱢᱟ ᱦᱟᱸᱜ ᱥᱚᱱᱤ ᱵᱟᱨ ᱟᱞᱮ ᱫᱚ ᱦᱟᱸᱜ, ᱱᱤᱨᱟᱢᱤᱥ ᱞᱮ ᱡᱚᱢ ᱜᱮᱭᱟ᱾
ᱚ ᱟᱪᱪᱷᱟ᱾
ᱟᱯᱮ ᱥᱮᱫ ᱟᱯᱮ ᱫᱚ ᱪᱮᱫ ᱠᱚᱯᱮ ᱩᱛᱩ ᱵᱟᱲᱟᱭᱫ-ᱟ?
ᱟᱞᱮ ᱫᱚ ᱪᱮᱫ ᱠᱚ ᱟᱲᱟᱜ ᱠᱚ᱾ ᱚᱱᱟ ᱠᱚᱜᱮᱞᱮ ᱩᱛᱩ ᱵᱟᱲᱟᱭᱮᱫᱟ, ᱟᱞᱮ ᱫᱚ ᱚᱱᱟ ᱠᱚᱜᱮ ᱡᱟᱹᱥᱛᱤ ᱞᱮ ᱡᱚᱢ ᱜᱮᱭᱟ᱾ ᱛᱚ ᱟᱫᱚ ᱱᱤᱛᱚᱜ ᱫᱚ ᱚᱲᱟᱜ ᱨᱮ ᱵᱟᱹᱱᱩᱜ ᱟᱠᱟᱫᱤᱧᱟ ᱦᱚᱥᱯᱤᱴᱟᱞ ᱨᱮ ᱢᱮᱱᱟᱜ ᱟᱠᱟᱫᱤᱧᱟ᱾ ᱤᱧ ᱡᱟᱶᱟᱭ ᱨᱩᱣᱟᱹᱜ ᱠᱟᱱᱟᱭ ᱛᱚ ᱚᱱᱟ ᱠᱷᱟᱹᱛᱤᱨ ᱛᱮ ᱦᱚᱥᱯᱤᱴᱟᱞ ᱮ ᱟᱹᱜᱩ ᱠᱟᱫᱮᱭᱟ᱾
ᱚ ᱛᱟᱦᱚᱞᱮ ᱟᱢ ᱫᱚ ᱵᱟᱯᱞᱟ ᱟᱠᱟᱱᱟᱢ ᱵᱟᱝ?
ᱦᱮᱸ ᱤᱧ ᱫᱩᱧ ᱵᱟᱯᱞᱟ ᱟᱠᱟᱱ ᱜᱮᱭᱟ, ᱜᱤᱫᱽᱨᱟᱹ ᱵᱟᱨᱭᱟ ᱢᱮᱱᱟᱜ ᱠᱤᱱ ᱛᱤᱧᱟᱹ᱾
ᱚ ᱪᱤᱞᱤ ᱠᱤᱱ ᱫᱚ ᱢᱟᱱᱮ ᱢᱟᱹᱭ ᱵᱟᱹᱵᱩ ᱥᱮ ᱵᱟᱱᱟᱨ ᱜᱮ ᱢᱟᱹᱭ?
ᱮᱸ ᱢᱟᱹᱭ ᱵᱟᱹᱵᱩ ᱵᱟᱱᱟᱨ ᱨᱮᱜᱮ ᱢᱮᱱᱟᱜ ᱠᱤᱱᱟᱹ᱾
ᱚ ᱛᱤᱱ ᱢᱟᱱ ᱢᱟᱨᱟᱝ, ᱢᱟᱨᱟᱝ ᱟᱠᱤᱱ?
ᱢᱟᱨᱟᱝ ᱜᱮᱭᱟ ᱠᱤᱱ ᱯᱟᱸᱪ ᱪᱷᱚ ᱵᱚᱪᱷᱚᱨ ᱠᱟᱛᱮ ᱠᱤᱱ ᱦᱩᱭᱩᱜ ᱠᱟᱱᱟ᱾
ᱚ ᱟᱨ ᱟᱢ ᱡᱟᱶᱟᱭ ᱫᱚ ᱢᱟᱱᱮ ᱪᱮᱫ ᱮ ᱪᱤᱠᱟᱹ ᱞᱮᱱ ᱛᱟᱦᱮᱸᱜ ᱟᱭ?
ᱤᱧ ᱡᱟᱦᱟᱸᱭ ᱫᱚ ᱨᱩᱣᱟᱹᱜ ᱠᱟᱱ ᱛᱟᱦᱮᱱᱟᱭ ᱨᱩᱣᱟᱹ ᱛᱮᱜᱮ ᱱᱚᱜ ᱚᱭ ᱫᱚ ᱠᱟᱹᱴᱤᱡ ᱫᱚ ᱵᱷᱟᱜᱤ ᱧᱚᱜ ᱦᱮᱡ ᱟᱠᱟᱱᱟ, ᱟᱫᱚ ᱟᱣᱨᱤ ᱠᱚ ᱪᱷᱩᱴᱤ ᱞᱤᱭᱟ, ᱦᱚᱥᱯᱤᱴᱟᱞ ᱨᱮᱫᱚ ᱢᱮᱱᱟᱜ ᱞᱮᱭᱟ, ᱟᱫᱚ ᱚᱱᱟ ᱵᱨᱟᱥ ᱠᱷᱟᱹᱛᱤᱨ ᱛᱮ ᱟᱫᱚ ᱱᱚᱛᱮ ᱵᱟᱨᱦᱮ ᱥᱮᱫ ᱤᱧ ᱩᱰᱩᱝᱠ ᱟᱠᱟᱱᱟ᱾
ᱚ ᱟᱨ ᱪᱮᱫ ᱠᱚ ᱞᱟᱹᱭᱟ ᱪᱮᱫ ᱞᱮᱭᱟ, ᱪᱮᱫ ᱞᱟᱹ
ᱚᱠᱚᱭ ᱠᱚ ᱨᱚᱲ ᱠᱟᱱᱟ? ᱨᱚᱲ ᱫᱚᱢᱮ ᱟᱸᱡᱚᱢᱚᱜ ᱠᱟᱱ ᱫᱚ᱾
ᱪᱮᱫ ᱠᱚ ᱞᱟᱹᱭᱟ ᱛᱟᱦᱚᱞᱮ ᱦᱚᱥᱯᱤᱴᱟᱞ ᱨᱮ ᱢᱟᱱᱮ ᱪᱮᱫᱠᱟ ᱥᱩᱵᱤᱫᱟ ᱚᱥᱩᱵᱤᱫᱟ ᱠᱚ ᱢᱟᱱᱮ ᱧᱟᱢᱚᱜ ᱠᱟᱱᱟ? ᱥᱚᱨᱠᱟᱨ ᱯᱟᱦᱴᱟ ᱥᱮᱫ ᱠᱷᱚᱱᱟᱜ᱾
ᱥᱚᱨᱠᱟᱨ ᱯᱟ ᱱᱮ ᱤᱭᱟᱹ ᱠᱟᱨᱰ ᱵᱟᱠᱚ ᱞᱮᱭᱟ, ᱚᱱᱮ ᱥᱟᱥᱛᱷᱚ ᱥᱟᱛᱷᱤ ᱱᱮᱛᱟᱨ ᱫᱚ ᱪᱮᱫ ᱟᱨ ᱠᱚ ᱞᱟᱹᱭᱫᱟ ᱚᱱᱟ ᱚᱱᱟ ᱛᱮᱜᱮ ᱦᱩᱭᱩᱜ ᱠᱟᱱ ᱛᱟᱭᱟ ᱛᱚ ᱱᱤᱛᱚᱜ ᱫᱚ᱾
ᱚ ᱚᱱᱟ ᱢᱟ ᱦᱮᱸᱜᱮ, ᱚᱱᱟ ᱫᱚ ᱚᱱᱟ ᱫᱚ ᱠᱟᱹᱣᱰᱤ ᱨᱮᱱᱟᱜ ᱜᱚᱲᱚ, ᱠᱟᱹᱣᱰᱤ ᱜᱚᱲᱚ ᱫᱚ ᱵᱟᱝᱟ ᱢᱟᱱᱮ ᱥᱚᱨᱠᱟᱨ ᱯᱟᱦᱟᱟ ᱠᱷᱚᱱᱟᱜ ᱪᱮᱫᱮᱠᱟ ᱥᱩᱵᱤᱫᱷᱟ ᱢᱮ ᱰᱟᱠᱛᱟᱨ ᱠᱚ ᱢᱟᱱᱮ ᱫᱤᱱ ᱨᱮ ᱛᱤᱱ ᱫᱷᱟᱣ ᱠᱚ ᱨᱩᱜᱤ ᱠᱚ ᱧᱮᱞᱮᱫ ᱠᱚᱣᱟ, ᱥᱮ ᱨᱟᱱ ᱠᱚ ᱧᱟᱢᱚᱜ ᱠᱟᱱᱟ ᱥᱮ ᱵᱟᱝ᱾
ᱫᱤᱱᱨᱮ ᱯᱮ ᱫᱷᱟᱣ ᱜᱟᱱ ᱠᱚ ᱦᱤᱡᱩᱜ ᱠᱟᱱᱟ ᱠᱚ, ᱟᱨ ᱨᱟᱱ ᱫᱚ ᱨᱟᱱ ᱮᱢᱚᱜ ᱠᱟᱱᱟ ᱠᱚ᱾ ᱛᱚ ᱥᱩᱥᱛᱷᱚ ᱧᱚᱜᱚᱜ ᱠᱟᱱᱟ ᱟᱹᱰᱤᱴᱟᱜ ᱜᱮ᱾ ᱵᱟᱝᱜᱮ ᱠᱤᱨᱤᱧ ᱫᱚ ᱵᱟᱝ ᱦᱩᱭ ᱠᱟᱱᱟ ᱛᱚ ᱠᱟᱹᱴᱤᱡ ᱜᱚᱲᱚ ᱫᱚ ᱧᱟᱢ ᱠᱟᱱ ᱜᱮᱭᱟ
ᱚ ᱟᱨ ᱰᱟᱠᱛᱟᱨ ᱠᱚ ᱥᱟᱶ ᱢᱟᱱᱮ ᱵᱷᱟᱞᱮ ᱜᱮ ᱵᱩᱡᱷᱟᱹᱣ ᱥᱮᱲᱟ ᱠᱟᱱᱟ ᱛᱚ ᱡᱮ ᱟᱢ ᱡᱟᱶᱟᱭ ᱢᱟᱱᱮ ᱪᱮᱫ ᱚᱥᱩᱵᱤᱫᱟ ᱚᱥᱩᱵᱤᱫᱷᱟ ᱠᱚ
ᱦᱮᱸ ᱟᱫᱚ ᱦᱳᱭ ᱵᱷᱟᱜᱮ ᱧᱚᱜ ᱦᱮᱡ ᱵᱷᱟᱜᱮ ᱦᱮᱡ ᱜᱚᱜ ᱠᱟᱱᱟᱭ ᱛᱚ
ᱚ
ᱵᱟᱦᱨᱮ ᱥᱮᱜᱤᱧ ᱳᱰᱳᱠᱱᱟ ᱚᱲᱟᱜ ᱦᱟᱸᱰᱮ ᱤᱭᱟᱹ ᱫᱚ᱾ ᱵᱷᱤᱛᱤᱨ ᱨᱮᱫᱚ ᱢᱮᱱᱟᱜ ᱠᱤᱱᱟ ᱦᱚᱨᱦᱚ ᱫᱟ ᱟᱡ ᱡᱟᱶᱟᱭ ᱨᱮᱱ ᱟᱡ ᱫᱤᱫᱤ ᱛᱟᱹᱠᱤᱱ ᱢᱮᱱᱟᱜ ᱠᱤᱱᱟ ᱦᱟᱸᱜ ᱠᱷᱟᱱ ᱚᱱᱟᱛᱮᱧ ᱩᱰᱩᱝ ᱟᱠᱟᱱᱟ ᱤᱧᱹᱚᱛ ᱟᱨᱚ ᱟᱭᱢᱟ ᱜᱟᱱ ᱦᱚᱲᱜᱮ ᱢᱮᱱᱟᱜ ᱠᱚᱣᱟ ᱱᱚᱛᱮ ᱨᱮ᱾
ᱦᱮᱸ ᱛᱚ ᱢᱟᱱᱮ ᱛᱚ ᱫᱚᱜ ᱢᱟᱭ ᱵᱟᱝ ᱥᱮ ᱱᱚᱜᱼᱚᱭ ᱦᱟᱸᱜ ᱨᱚᱦᱚᱭ ᱫᱤᱱ ᱠᱚ ᱥᱮᱴᱮᱨᱚᱜ ᱠᱟᱱᱟ᱾ ᱛᱚ ᱦᱟᱸᱜ ᱠᱟᱹᱢᱤ ᱠᱚ ᱦᱩᱭᱩᱜᱼᱟ᱾
ᱦᱳᱭ ᱰᱟᱠᱛᱟᱨ ᱠᱚ ᱡᱩᱫᱤ ᱴᱷᱤᱠ ᱴᱟᱭᱤᱢ ᱨᱮᱠᱚ ᱵᱚᱞᱚᱱᱟ ᱨᱟᱱ ᱠᱚ ᱮᱢᱚᱜᱼᱟ᱾ ᱛᱚ ᱦᱟᱸᱜ ᱡᱟᱦᱟᱸ ᱛᱤᱱ ᱢᱟᱨᱟᱝ ᱨᱳᱜᱽ ᱟᱡᱟᱨ ᱜᱮ ᱵᱷᱟᱹᱞᱤ ᱜᱚᱫᱚᱜ ᱜᱮᱭᱟ ᱵᱟᱥᱮ
ᱤᱭᱟᱹ ᱛᱮᱦᱮᱧ ᱦᱚᱸ ᱱᱟᱸᱜ ᱠᱷᱟᱱ ᱪᱷᱩᱴᱤ ᱫᱚᱠᱚ ᱢᱮᱱ ᱠᱟᱫ ᱞᱮᱭᱟ ᱟᱫᱚ ᱛᱤᱨᱮᱠᱚ ᱪᱷᱩᱴᱤᱭᱮᱫ ᱞᱮᱭᱟ ᱦᱟᱸᱜ ᱠᱷᱟᱱ ᱚᱱᱟᱜᱮ
ᱚ ᱦᱟᱯᱚᱭ ᱦᱟᱸᱜ ᱡᱚᱢᱟᱜ ᱮᱢᱚᱜ ᱜᱮᱭᱟ ᱛᱚ ᱦᱟᱸᱜ ᱚᱱᱟ ᱡᱚᱢᱟᱜ ᱮᱢ ᱵᱟᱲᱟ ᱠᱟᱛᱮᱫ ᱦᱟᱸᱜ ᱢᱚᱱᱮ ᱦᱭ ᱟᱨ ᱪᱮᱫ ᱠᱚᱠᱚ ᱡᱚᱢᱟᱜ ᱠᱚ ᱮᱢᱟᱜ ᱠᱚ ᱯᱮᱭᱟ
ᱥᱮᱛᱟᱜ ᱫᱚᱠᱚ ᱮᱢᱟ ᱠᱚ ᱜᱮᱭᱟ ᱠᱟᱭᱨᱟ ᱠᱚ ᱛᱟᱯᱚᱨᱮ ᱯᱟᱣᱨᱩᱴᱤ ᱵᱤᱞᱤ ᱠᱚ ᱚᱱᱟ ᱠᱚᱜᱮ ᱠᱚ ᱮᱢᱟ ᱠᱚᱜᱮᱭᱟ ᱥᱮᱛᱟᱜ ᱫᱚ ᱛᱚᱣᱟ ᱠᱚ
ᱚ ᱟᱨ ᱛᱤᱠᱤᱱ ᱵᱮᱲᱟ ᱨᱮᱱᱟᱜ ᱫᱚ
ᱟᱨ ᱛᱤᱠᱤᱱ ᱵᱮᱲᱟ ᱫᱚ ᱫᱟᱠᱟ ᱠᱚ ᱮᱢᱟ ᱠᱚᱣᱟ ᱟᱨ ᱡᱚᱢ ᱫᱚ ᱵᱷᱟᱜᱤ ᱜᱮᱠᱚ ᱡᱚᱢ ᱦᱚᱪᱚ ᱠᱚᱣᱟ ᱢᱟᱱᱮ ᱡᱟᱦᱟᱸ ᱞᱮᱠᱟᱱ ᱨᱩᱜᱤ ᱜᱮ ᱠᱳᱚᱱᱚ ᱦᱚᱥᱯᱤᱴᱟᱞ ᱨᱮᱫᱚ ᱡᱮ ᱱᱚᱣᱟ ᱥᱟᱹᱲᱤᱡ ᱡᱚᱢ ᱵᱟᱝ ᱜᱟᱱᱚᱜ ᱛᱟᱭᱟ ᱥᱮ ᱪᱮᱫ ᱚᱱᱠᱟ ᱚᱱᱠᱟᱱᱼᱟᱜ ᱫᱚ ᱵᱟᱝ ᱡᱚᱛᱚ ᱜᱮᱠᱚ ᱡᱚᱢ ᱦᱚᱪᱚ ᱠᱚᱜᱮᱭᱟ ᱡᱚᱛᱚ ᱨᱩᱜᱤ ᱜᱮ
ᱚ ᱵᱟᱠᱚ ᱡᱚᱢ ᱞᱮᱠᱷᱟᱱ ᱦᱟᱸᱜ ᱥᱩᱥᱛᱷᱟᱹ ᱟᱠᱚ ᱪᱤᱠᱟᱹ ᱛᱮ ᱵᱟᱝ ᱥᱮ
ᱦᱳᱭ
ᱵᱟᱭ ᱡᱚᱢ ᱞᱮᱠᱷᱟᱱ ᱫᱚ
ᱟᱨ ᱟᱭᱩᱵ ᱵᱮᱲᱟ ᱦᱚᱸ ᱫᱟᱠᱟ ᱜᱮᱠᱚ ᱮᱢᱟ ᱠᱚᱣᱟ ᱛᱤᱠᱤᱱ ᱦᱚᱸ ᱟᱨ ᱟᱹᱭᱩᱵ ᱦᱚᱸ ᱵᱟᱨ ᱵᱮᱲᱟ ᱫᱟᱠᱟ ᱟᱨ ᱚᱱᱮ ᱢᱤᱫ ᱫᱷᱟᱣ ᱫᱚ
ᱚ ᱚᱱᱟᱜᱮ ᱵᱷᱟᱞᱮᱭᱟ ᱥᱚᱨᱠᱟᱨ ᱛᱟᱞᱦᱮ ᱫᱚ ᱟᱯᱮ ᱥᱮᱫ ᱫᱚ ᱦᱳᱭᱛᱳ ᱵᱟᱞᱮ ᱜᱮ ᱜᱚᱲᱚ ᱥᱯᱚᱦᱚᱫ ᱮᱢ ᱠᱟᱜ ᱯᱮᱭᱟᱭ ᱵᱟ
ᱦᱩᱸ
ᱟᱞᱮ ᱥᱮᱫ ᱫᱚ ᱢᱟ ᱦᱚᱥᱯᱤᱴᱟᱞ ᱠᱚᱨᱮᱜ ᱢᱟᱱᱮ ᱫᱟᱠᱛᱟᱨ ᱠᱚ ᱢᱟᱱᱮ ᱢᱤᱫ ᱫᱤᱱ ᱨᱮ ᱢᱤᱫ ᱫᱷᱟᱣ ᱵᱚᱞᱚᱭᱮᱱ ᱠᱷᱟᱱᱮ ᱵᱚᱞᱚᱭ ᱮᱱᱟ ᱟᱨ ᱵᱟᱝᱠᱷ ᱠᱷᱟᱱ ᱵᱟᱝ ᱦᱚᱸᱭ ᱵᱚᱞᱚᱮᱱᱟ
ᱟᱨ ᱡᱚᱢ ᱧᱩ ᱠᱚᱦᱚᱸ ᱢᱟᱱᱮ ᱵᱷᱟᱞᱤ ᱧᱚᱜ ᱡᱚᱢ ᱧᱩ ᱫᱚ ᱵᱟᱹᱱᱩᱜ ᱠᱟᱫᱟ ᱢᱟᱱᱮ ᱦᱚᱥᱯᱤᱴᱟᱞ ᱢᱟᱱᱮ ᱟᱹᱣᱲᱤ ᱩᱛᱩ ᱫᱟᱠᱟᱭᱮᱫᱼᱟ ᱢᱟᱱᱮ ᱡᱚᱢ ᱦᱚᱸ ᱵᱟᱝ ᱥᱟᱱᱟᱣᱟ ᱟᱹᱰᱤ ᱠᱤᱪᱷᱩ ᱜᱮ ᱢᱮᱱᱟᱜ ᱠᱟᱜ ᱜᱮᱭᱟ ᱟᱨ ᱜᱚᱲᱚ ᱥᱚᱯᱚᱦᱚᱫ ᱠᱚ ᱩᱱᱟᱹᱜ ᱵᱟᱱᱩᱜ ᱱᱤᱡᱮᱨᱟᱜ ᱯᱚᱭᱥᱟ ᱛᱮᱜᱮ ᱨᱟᱱ ᱠᱚᱫᱚ ᱦᱩᱭᱩᱜᱼᱟ ᱡᱮ ᱢᱟᱱᱮ ᱚᱸᱰᱮ ᱦᱟᱸᱥᱯᱛᱟᱞ ᱡᱚᱛᱚ ᱠᱷᱚᱱᱟᱜ ᱨᱟᱱᱮ ᱮᱢᱟᱢᱟᱭ ᱨᱟᱱ ᱠᱤᱨᱤᱧ ᱵᱟᱝ ᱦᱩᱭᱩᱜᱼᱟ ᱚᱱᱠᱟ ᱫᱚ ᱵᱟᱝ ᱚᱸᱰᱮ ᱮᱠᱫᱚᱢ ᱥᱮᱵᱷᱮᱱᱴᱤ ᱯᱷᱟᱭᱤᱵ ᱯᱟᱨᱥᱮᱱ ᱜᱮ ᱠᱤᱨᱤᱧ ᱦᱩᱭᱩᱜ ᱛᱟᱢᱟ ᱟᱨ ᱵᱟᱠᱤ ᱯᱚᱸᱪᱤᱥ ᱯᱟᱨᱥᱮᱱ ᱫᱚᱭ ᱮᱢᱚᱜ ᱠᱟᱱᱟᱭ ᱡᱟᱦᱟᱸ ᱫᱚ ᱚᱱᱮ ᱯᱮᱨᱥᱤᱴᱟ ᱟᱢᱚᱞ ᱠᱤ ᱡᱟᱹᱥᱛᱤᱜᱼᱟ ᱥᱤᱞᱟᱭᱤᱱ ᱠᱚ ᱡᱩᱫᱤ
ᱚᱝᱠᱟ ᱞᱮᱠᱟ ᱫᱚ ᱦᱟᱸᱜ ᱱᱤᱛᱚᱜ ᱦᱟᱹᱵᱤᱡ ᱫᱚ ᱥᱩᱵᱤᱫᱟ ᱫᱚ ᱟᱹᱣᱨᱤ ᱦᱤᱡᱩᱜᱼᱟ᱾
ᱞᱟᱹᱭ ᱫᱤᱧ ᱟᱯᱮ ᱚᱲᱟᱜ ᱫᱚ ᱚᱠᱟ ᱨᱮ?
ᱟᱞᱮ ᱚᱲᱟᱜ ᱫᱚ ᱱᱚᱜᱼᱚᱭ ᱢᱮᱫᱽᱱᱤᱯᱩᱨ᱾
ᱚ
ᱦᱮᱸᱜᱼᱮ ᱟᱯᱮ ᱟᱯᱮ ᱫᱚ?
ᱟᱞᱮ ᱫᱚ ᱚᱱᱮ ᱵᱟᱠᱩᱲᱟ ᱥᱮᱜ᱾
ᱚ ᱛᱟᱦᱚᱞᱮ ᱟᱯᱮ ᱫᱚ ᱵᱤᱨ ᱫᱤᱥᱚᱢ ᱥᱮ ᱢᱟᱱᱮ ᱵᱤᱞᱟᱹᱛ ᱫᱤᱥᱚᱢ ᱨᱮᱱ ᱠᱟᱱᱟ ᱯᱮ?
ᱟᱞᱮ ᱫᱚ ᱵᱤᱨ ᱫᱤᱥᱚᱢ ᱨᱮᱱ ᱠᱟᱱᱟᱞᱮ᱾
ᱚ ᱛᱟᱦᱚᱞᱮ ᱵᱤᱨ ᱫᱤᱥᱚᱢ ᱨᱮ ᱱᱤᱛᱚᱜ ᱫᱤᱱ ᱫᱚ ᱪᱮᱫ ᱠᱚ ᱧᱟᱢᱚᱜᱼᱟ?
ᱦᱤᱛᱚᱜ ᱫᱤᱱ ᱫᱚ, ᱥᱟᱠᱟᱢ ᱠᱚᱜᱮ ᱟᱫᱚ ᱚᱱᱟ ᱠᱚᱜᱮ ᱯᱟᱛᱲᱟ ᱠᱚ ᱯᱟᱹᱴᱤ ᱦᱳᱭᱳᱜ ᱠᱟᱱᱟ᱾ ᱯᱩᱲᱩᱜ ᱠᱚ ᱯᱟᱹᱴᱤ ᱦᱳᱭᱳᱜ ᱠᱟᱱᱟ᱾ ᱟᱠᱷᱨᱤᱧ ᱦᱳᱭᱳᱜ
ᱚ ᱟ ᱡᱚ ᱵᱤᱞᱤ ᱠᱚᱫᱚ?
ᱡᱚ-ᱵᱤᱞᱤ ᱠᱚᱫᱚ ᱦᱤᱛᱚᱜ ᱫᱚ ᱪᱟᱵᱟ ᱠᱟᱱᱟ, ᱟᱫᱚ ᱤᱭᱟᱹ ᱠᱚ ᱡᱚ ᱵᱟᱲᱟᱣ ᱠᱩᱫ ᱠᱚᱦᱚᱸ ᱡᱚᱢ ᱞᱮᱱᱟ ᱪᱟᱵᱟ ᱠᱟᱱᱟ ᱚᱱᱟ ᱠᱚᱫᱚ ᱦᱤᱛᱚᱜ ᱫᱚ᱾
ᱚ ᱟᱨ ᱮᱸ ᱪᱮᱫ ᱦᱳᱭ ᱟᱨ ᱵᱩᱞᱴᱨᱩ ᱠᱚᱫᱚ ᱵᱟᱹᱱᱩᱜ ᱠᱟᱫᱟ ᱟᱯᱮ ᱥᱮᱫ ᱫᱚ ᱥᱮ᱾ ᱵᱷᱳᱱᱰᱨᱳ ᱟᱨ ᱩᱸ ᱢᱮᱞ ᱤᱭᱟᱹ ᱵᱷᱳᱰᱨᱳ ᱦᱚᱸ ᱟᱨ ᱢᱮᱞᱮᱡ᱾
ᱠᱚᱫᱚ ᱪᱟᱵᱟ ᱠᱟᱱᱟ ᱦᱤᱛᱚᱜ ᱫᱚ ᱦᱮᱛᱟᱨ ᱫᱤᱱ ᱵᱟᱝ
ᱚ ᱟᱦ ᱟᱞᱮ ᱥᱮᱜ ᱢᱟ ᱦᱮᱛᱟᱨ ᱫᱤᱱ ᱜᱮ ᱡᱚᱜᱼᱟ ᱦᱟᱸᱜ ᱦᱚᱜᱼᱚᱭ ᱵᱩᱨᱩ ᱵᱚᱸᱜᱟ ᱵᱩᱨᱩ ᱵᱚᱸᱜᱟ᱾
ᱚ
ᱟᱡᱚᱢ ᱠᱟᱜ ᱠᱚᱣᱟᱹᱧ ᱥᱮ ᱪᱮᱜ ᱚᱝᱠᱟ᱾
ᱱᱮᱛᱟᱨ ᱫᱤᱱ ᱫᱚ ᱵᱟᱝ ᱡᱚᱜ ᱜᱮᱭᱟ᱾
ᱚ ᱟᱞᱮ ᱥᱮᱡ ᱦᱳᱭᱳᱜᱼᱟ ᱦᱟᱸᱜ ᱟᱞᱮ ᱥᱮᱫ ᱢᱟ ᱵᱤᱞᱟᱹᱛ ᱛᱟᱣᱼᱚ ᱵᱟᱹᱧ ᱵᱟᱲᱟᱭᱟ ᱦᱟᱸᱜ᱾
ᱦᱮᱸ ᱛᱚ᱾
ᱟᱨ ᱵᱤᱨ ᱫᱤᱥᱚᱢ ᱛᱟᱦᱚᱞᱮ ᱵᱤᱨ ᱫᱤᱥᱚᱢ ᱦᱮᱡ ᱠᱟᱛᱮ ᱢᱟᱱᱮ ᱚᱝᱠᱟ ᱪᱮᱫ ᱞᱟᱵᱷ? ᱠᱟᱹᱭᱠᱟᱹᱜᱼᱟ ᱥᱮ ᱵᱟᱝ ᱵᱤᱨ ᱫᱤᱥᱚᱢ ᱨᱮ ᱪᱮᱫ ᱦᱚᱸ ᱚᱱᱠᱟ ᱵᱟᱝ ᱞᱟᱵᱷ ᱟᱹᱭᱠᱟᱹᱜᱼᱟ ᱢᱟᱱᱮ
ᱛᱟᱦᱮᱛ ᱯᱟᱹᱨᱠᱟᱹᱣ ᱠᱟᱱᱟᱢ ᱩᱱᱤᱜᱮ ᱵᱷᱟᱜᱮ ᱵᱩᱡᱟᱭ ᱟᱨ ᱡᱟᱦᱟᱸᱭ ᱚᱱᱠᱟᱱ ᱵᱤᱞᱟᱹ ᱫᱤᱥᱚᱢ ᱠᱷᱚᱱᱟᱜ ᱡᱩᱫᱤ ᱠᱚ ᱦᱤᱡᱩᱜᱼᱟ ᱩᱝᱠᱩ ᱢᱟ ᱟᱞᱮ ᱵᱤᱨ ᱚᱱᱛᱮ ᱫᱚ ᱵᱟᱝᱠᱚ ᱛᱟᱦᱮᱸ ᱫᱟᱲᱮᱭᱟᱜᱼᱟ ᱠᱟᱹᱴᱤᱡ ᱦᱚᱸ᱾
ᱚ
ᱦᱩᱸ ᱦᱩᱸ
ᱦᱩᱸ
ᱟᱞᱮ ᱫᱚ ᱜᱚᱴᱟ ᱜᱮ ᱵᱤᱨ ᱟᱨ ᱛᱟᱞᱟ ᱨᱮ ᱢᱤᱫᱴᱟᱝ ᱜᱮ ᱚᱲᱟᱜ ᱟᱨᱚ ᱚᱝᱠᱟ ᱫᱟᱨᱮ ᱠᱚ ᱢᱮᱱᱟᱜᱼᱟ ᱟᱹᱰᱤ ᱥᱟᱺᱜᱤᱧ ᱨᱮ ᱟᱨᱚ ᱢᱤᱫᱴᱟᱝ ᱦᱚᱲᱟᱜ ᱚᱱᱮ ᱚᱝᱠᱟ᱾
ᱦᱳᱭ ᱦᱳᱭ ᱦᱳᱭ ᱟᱞᱮᱜ ᱡᱮᱢᱚᱱ ᱵᱤᱨ ᱫᱤᱥᱚᱢ ᱨᱮ ᱛᱟᱦᱮᱸ ᱠᱟᱛᱮᱫ ᱫᱚ ᱦᱳᱭ ᱛᱚ ᱢᱚᱱᱮᱦᱚᱭ ᱟᱹᱰᱤᱴᱟᱜ ᱜᱮ ᱟᱹᱰᱤ ᱠᱤᱪᱷᱩ ᱜᱮ ᱧᱟᱢᱚᱜᱼᱟ᱾ ᱵᱤᱱᱟᱹ ᱠᱷᱚᱨᱪᱟ ᱛᱮ ᱵᱟᱝ ᱥᱮ, ᱡᱮᱢᱚᱱ ᱦᱤᱛᱳᱜ ᱫᱚ ᱡᱮᱢᱚᱱ ᱞᱟᱹᱭᱮᱜ ᱟᱢ ᱡᱮ ᱥᱟᱠᱟᱢ ᱠᱚ ᱦᱮᱡ ᱠᱟᱛᱮ ᱯᱟᱛᱲᱟ ᱯᱷᱩᱲᱩᱵ ᱯᱮ ᱵᱮᱱᱟᱣ-ᱟ᱾ ᱟᱹᱠᱷᱨᱤᱧᱮᱜᱼᱟ ᱛᱚ᱾
ᱦᱮᱸ ᱟᱹᱠᱷᱨᱤᱧ ᱫᱟᱞᱮ ᱱᱚᱣᱟ ᱠᱚ ᱫᱚ᱾
ᱚ ᱚᱱᱟᱯ ᱚᱱᱟ ᱯᱚᱨᱮ ᱟᱵᱟᱨ ᱤᱭᱟᱹ ᱛᱮᱨᱮᱞ ᱛᱟᱨᱚᱵ ᱚᱠᱛᱚ ᱚᱱᱟ ᱡᱚ-ᱵᱤᱞᱤ ᱯᱮ ᱟᱹᱠᱷᱨᱤᱧᱟ᱾
ᱦᱳᱭ ᱦᱳᱭ
ᱟᱵᱟᱨ ᱢᱟᱛᱠᱚᱢ ᱥᱚᱢᱚᱭ ᱢᱟᱛᱠᱚᱢ ᱟᱵᱟᱨ ᱢᱟᱛᱠᱚᱢ ᱨᱮᱢᱟ ᱯᱮ ᱢᱟᱱᱮ ᱯᱮ ᱫᱷᱟᱣ ᱵᱟᱝ ᱦᱳᱭ ᱯᱮ ᱫᱷᱟᱣ ᱜᱮᱛᱚ ᱢᱟᱛᱠᱚᱢ ᱵᱟᱦᱟᱜ-ᱟ᱾ ᱠᱩᱭᱰᱤ ᱟᱨᱚ ᱵᱟᱸᱠᱲᱮ,
ᱠᱩᱲᱤᱢ ᱦᱳᱭ ᱮᱢᱱᱤ ᱜᱮ ᱥᱟᱨᱡᱚᱢ ᱥᱟᱠᱟᱢ ᱟᱯᱮ ᱥᱮᱫ ᱫᱚ ᱥᱟᱨᱡᱚᱢ ᱫᱟᱨᱮ ᱠᱚ ᱢᱮᱱᱟᱜ ᱟᱥᱮ ᱵᱟᱱᱩᱜᱼᱟ?
ᱟᱞᱮ ᱥᱮᱫ ᱫᱚ ᱦᱟᱸᱜ ᱩᱱᱟᱹᱜ ᱫᱚ ᱵᱟᱱᱩᱜ ᱟᱠᱟᱫᱟ ᱥᱩᱫᱷᱩ ᱡᱟᱦᱮᱨ ᱨᱮᱜᱮ ᱢᱮᱱᱟᱜ ᱟᱠᱟᱫᱟ ᱦᱟᱸᱜ ᱟᱞᱮ ᱥᱮᱫ ᱢᱟ ᱵᱤᱞᱟᱹᱛ ᱫᱤᱥᱚᱢ᱾
ᱛᱟᱦᱚᱞᱮ ᱠᱷᱟᱱ ᱫᱚ ᱤᱭᱟᱹ ᱥᱟᱠᱨᱟᱛ ᱠᱚᱨᱮ ᱥᱟᱠᱨᱟᱛ ᱯᱚᱨᱮ ᱠᱚᱨᱮ ᱫᱚᱯᱮ ᱯᱤᱴᱷᱟᱹᱭ ᱦᱮ ᱥᱮ ᱵᱟᱝ-ᱟ?
ᱦᱮᱸ ᱥᱟᱠᱨᱟᱛ ᱨᱮᱫᱚ ᱞᱮ ᱯᱤᱴᱷᱟᱹᱭ ᱜᱮᱭᱟ ᱵᱟᱝ
ᱟᱫᱚ ᱪᱮᱫ ᱪᱮᱫ ᱥᱟᱠᱟᱢ ᱨᱮᱫᱚ ᱯᱮ ᱯᱤᱴᱷᱟᱹᱭᱟ?
ᱟᱞᱮ ᱫᱚ ᱠᱤᱨᱤᱧ ᱟᱞᱮ ᱥᱟᱠᱟᱢ ᱫᱚ᱾
ᱚᱸ
ᱵᱟᱡᱟᱨ ᱨᱮ ᱡᱚᱠᱷᱚᱱ ᱯᱚᱨᱚᱵᱽ ᱠᱚ ᱨᱮ ᱫᱚ ᱢᱟᱱᱮ ᱟᱹᱜᱩᱭᱟ ᱠᱚ᱾
ᱟᱠᱷᱨᱤᱧ ᱟᱯᱮ ᱥᱮᱫ ᱫᱚ ᱵᱟᱠᱚ ᱟᱠᱷᱨᱤᱧ ᱜᱮᱭᱟ ᱥᱮ ᱚᱱᱛᱮ ᱫᱚ?
ᱟᱞᱮ ᱥᱮᱫ ᱫᱚ ᱟᱠᱷᱨᱤᱧ ᱜᱮ ᱛᱚ ᱟᱞᱮ ᱢᱟ ᱵᱤᱨ ᱫᱤᱥᱚᱢ ᱨᱮ ᱟᱞᱮ ᱠᱚᱫᱚ ᱵᱟᱝ ᱞᱮ ᱦᱟᱛᱟᱣ ᱜᱮᱭᱟ ᱛᱚ ᱡᱟᱦᱟᱭ ᱮᱴᱟᱜ ᱠᱚᱨᱮᱱ ᱠᱚ ᱦᱤᱡᱩᱜ ᱜᱮᱭᱟ ᱠᱚ ᱩᱱᱠᱩ ᱠᱚ ᱦᱟᱛᱟᱣ ᱜᱮᱭᱟ ᱠᱚ᱾
ᱢᱟᱱᱮ ᱦᱳᱭᱛᱚ ᱟᱯᱮ ᱫᱚ ᱵᱤᱨ ᱫᱤᱥᱚᱢ ᱠᱟᱱᱟ ᱯᱮ ᱢᱟᱱᱮ ᱟᱠᱷᱨᱤᱧ ᱜᱮᱭᱟ ᱯᱮᱥᱮ ᱵᱟᱝ?
ᱦᱮᱸ ᱟᱠᱷᱨᱤᱧ ᱜᱮᱭᱟ ᱞᱮ ᱟᱞᱮ ᱦᱚᱸ ᱯᱟᱛᱲᱟ ᱠᱚᱞᱮ ᱯᱟᱴᱤᱭᱟ ᱟᱠᱷᱨᱤᱧ ᱟᱞᱮ᱾
ᱚᱻ ᱛᱟᱦᱚᱞᱮ ᱟᱯᱮ ᱥᱮᱫ ᱟᱢᱵᱟᱵᱚᱛᱤ ᱠᱚ ᱢᱟᱱᱟᱣ ᱜᱮᱭᱟ ᱥᱮ ᱵᱟᱝ?
ᱦᱮᱸ ᱟᱢᱵᱟᱵᱚᱛᱤ ᱠᱚ ᱢᱟᱱᱟᱣ ᱜᱮᱭᱟ ᱟᱨ ᱟᱢᱵᱟᱵᱚᱛᱤ ᱨᱮ ᱚᱱᱠᱟᱱ ᱯᱚᱨᱚᱵ ᱠᱚ ᱦᱚᱸ ᱦᱩᱭᱩᱜ ᱜᱮᱭᱟ ᱟᱞᱮ ᱠᱚ ᱥᱮᱱ᱾
ᱚᱦᱻ ᱛᱟᱦᱚᱞᱮ ᱯᱤᱴᱷᱟᱹ ᱵᱟᱲᱟ ᱞᱮᱫ ᱟᱵᱤᱱ ᱥᱮ ᱵᱟᱝ?
ᱦᱮᱸ ᱟᱢᱵᱟᱵᱚᱛᱤ ᱨᱮᱫᱚ ᱯᱤᱴᱷᱟᱹ ᱵᱟᱲᱟ ᱦᱩᱭ ᱞᱮᱱᱟ, ᱠᱟᱨᱚᱱ ᱜᱤᱫᱽᱨᱟᱹ ᱠᱚ ᱢᱮᱱᱟᱜ ᱠᱚᱣᱟ ᱥᱮ᱾
ᱦᱮᱸ ᱛᱟᱦᱞᱮ ᱛᱤᱱᱟᱹᱜ ᱜᱟᱱ ᱡᱤᱞ ᱯᱮ ᱦᱟᱛᱟᱣ ᱞᱮᱫᱼᱟ?
ᱟᱞᱮ ᱫᱚ ᱤᱧ ᱡᱟᱢᱟᱭ ᱢᱟ ᱨᱩᱣᱟᱹᱜ ᱠᱟᱱᱟᱭ ᱛᱟᱦᱚᱞᱮ ᱠᱷᱟᱱ ᱫᱚ ᱩᱱᱤ ᱢᱟ ᱡᱮᱞ ᱠᱚᱫᱚ ᱵᱟᱝᱞᱮ ᱡᱚᱢ ᱦᱚᱪᱚᱣᱟᱭ ᱠᱟᱱᱟ, ᱚᱲᱟᱜ ᱠᱚᱨᱮ ᱫᱚ ᱟᱹᱰᱤ ᱫᱤᱱ ᱠᱷᱚᱱ ᱜᱮ ᱨᱩᱣᱟᱹᱜ ᱠᱟᱱ ᱛᱟᱦᱮᱱᱟᱭ ᱛᱚ᱾
ᱦᱩᱸ
ᱟᱨ ᱟᱞᱮ ᱠᱚᱜᱮ ᱚᱲᱟᱜ ᱦᱚᱲ ᱟᱭᱩ ᱵᱟᱵᱟ ᱟᱨ ᱟᱞᱤᱧ ᱢᱟᱱᱮ ᱵᱟᱨ ᱠᱮᱡᱤ ᱜᱟᱱ ᱞᱮ ᱦᱟᱛᱟᱣ ᱞᱮᱫᱟ ᱟᱫᱚ ᱵᱮᱥᱤ ᱫᱚ ᱵᱟᱝ ᱞᱮ ᱦᱟᱛᱟᱣ ᱟᱠᱟᱫᱟ᱾
ᱟᱨ ᱤᱧ ᱢᱟ ᱦᱟᱸᱜ ᱯᱤᱴᱷᱟᱹ ᱵᱟᱹᱧ ᱵᱟᱲᱟᱭᱟ, ᱫᱚ ᱯᱤᱴᱷᱟᱹ ᱛᱚᱢ ᱵᱟᱲᱟᱭ ᱜᱮᱭᱟ ᱟᱢᱫᱚ ᱵᱟᱝ ᱯᱟᱥᱮ?
ᱦᱮᱸ ᱯᱤᱴᱷᱟᱹ ᱫᱚ ᱤᱧ ᱫᱚᱧ ᱵᱟᱰᱟᱭ ᱜᱮᱭᱟ᱾
ᱤᱧ ᱢᱟ ᱦᱟᱸᱜ ᱯᱤᱴᱷᱟᱹ ᱵᱟᱹᱧ ᱵᱟᱲᱟᱭᱟ ᱛᱟᱦᱚᱞᱮ ᱪᱮᱫ ᱠᱟ ᱠᱟᱛᱮ ᱠᱚ ᱯᱤᱴᱷᱟᱹᱭᱟ ᱡᱩᱫᱤᱢ ᱞᱟᱹᱭᱟᱹᱧ ᱠᱮᱭᱟᱢ ᱤᱧ ᱦᱚᱸ ᱯᱤᱴᱷᱟᱹᱧ ᱛᱮᱭᱟᱨ ᱠᱮᱭᱟ ᱥᱮ᱾
ᱟᱪᱪᱷᱟ ᱛᱟᱦᱚᱞᱮᱧ ᱞᱟᱹᱭ ᱟᱢ ᱠᱟᱱᱟ᱾
ᱤᱧ ᱢᱟ ᱦᱟᱸᱜ ᱟᱣᱨᱤᱧ ᱡᱟᱶᱟᱭᱚᱜᱼᱟ ᱰᱟᱜᱩᱣᱟᱹ ᱜᱤᱭᱟᱹᱧ ᱟᱫᱚ ᱡᱩᱫᱤ ᱦᱟᱸᱜ ᱟᱯᱮ ᱥᱮᱫ ᱠᱚᱨᱮᱜ ᱜᱮᱧ ᱡᱟᱶᱟᱭ ᱚᱜ ᱩᱱᱫᱚ ᱯᱤᱴᱷᱟᱹ ᱦᱚᱪᱤᱧᱟ ᱦᱟᱸᱜ, ᱤᱧ ᱢᱟ
ᱦᱳᱭ ᱦᱳᱭ ᱴᱷᱤᱠ ᱜᱮᱭᱟ ᱛᱟᱦᱚᱞᱮᱧ ᱞᱟᱹᱭ ᱟᱢ ᱠᱟᱱᱟ ᱟᱸᱡᱚᱢ ᱢᱮ,
ᱦᱳᱭ
ᱦᱩᱸ ᱯᱤᱴᱷᱟᱹ ᱫᱚ ᱱᱚᱝᱠᱟ ᱠᱚ ᱯᱤᱴᱷᱟᱹᱭᱟ ᱡᱮ ᱡᱤᱞ ᱡᱟᱦᱟᱸᱢ ᱠᱤᱨᱤᱧ ᱟᱹᱜᱩ ᱠᱮᱫᱟ ᱚᱱᱟᱢ ᱜᱮᱫ ᱠᱮᱫ ᱛᱮ ᱱᱟᱯᱟᱭ ᱪᱮᱦᱨᱟ ᱟᱹᱨᱩᱵ ᱥᱟᱯᱷᱟ ᱠᱮᱫᱟ ᱟᱨ ᱢᱤᱫᱴᱟᱝ ᱜᱟᱢᱞᱟ ᱨᱮᱢ ᱫᱚᱦᱚ ᱠᱮᱜᱼᱟ ᱦᱮᱸ ᱥᱮ ᱛᱟ ᱯᱚᱨᱮ ᱡᱟᱦᱟ ᱛᱤᱱᱟᱹᱜ ᱟᱢᱟᱜ ᱢᱚᱥᱞᱟ ᱠᱚ ᱟᱫᱟ ᱨᱟᱹᱥᱩᱱ ᱥᱟᱥᱟᱝ ᱡᱤᱨᱟᱹ, ᱫᱷᱩᱱᱭᱟᱹ, ᱯᱮᱸᱭᱟᱡᱽ, ᱢᱟᱹᱨᱤᱪ, ᱟᱨᱚ ᱟᱭᱢᱟ ᱞᱮᱠᱟᱱᱟᱜ ᱢᱚᱥᱞᱟ ᱠᱚ ᱢᱮᱱᱟᱜ ᱜᱮᱭᱟ ᱚᱱᱟ ᱠᱚ ᱥᱟᱶᱛᱮ ᱥᱤᱯᱤ ᱠᱮᱫᱟᱢ ᱡᱤᱞ ᱥᱟᱞᱟᱜ ᱦᱮᱸ ᱵᱟᱝ ᱥᱩᱱᱩᱢ ᱠᱚ ᱮᱢ ᱠᱟᱛᱮ ᱚᱱᱟᱢ ᱥᱤᱯᱤ ᱠᱮᱫ ᱛᱮ ᱟᱨ ᱤᱭᱟᱹᱢ ᱮᱢ ᱟᱫᱟ ᱦᱚᱞᱚᱝᱮᱢ ᱮᱢ ᱟᱫᱟ ᱦᱚᱞᱚᱝ ᱢᱮᱥᱟ ᱠᱟᱛᱮᱢ ᱥᱤᱯᱤ ᱥᱤᱯᱤ ᱠᱮᱫᱟ ᱵᱷᱟᱜᱤ ᱞᱮᱠᱟᱢ ᱥᱤᱯᱤ ᱯᱟᱠᱟᱣ ᱠᱮᱫ ᱛᱮ ᱟᱹᱰᱤ ᱪᱮᱨᱦᱟ ᱛᱟᱨᱯᱚᱨᱮ ᱟᱨ ᱫᱚ ᱡᱟᱦᱟᱸ ᱯᱟᱛᱲᱟ ᱡᱟᱦᱟᱸ ᱵᱮᱨᱮᱞ ᱥᱟᱠᱟᱢ ᱨᱮᱱᱟᱜ ᱯᱟᱛᱲᱟ ᱨᱮᱜᱮ ᱟᱹᱰᱤ ᱪᱮᱨᱦᱟ ᱦᱟᱜ ᱯᱤᱴᱷᱟᱹ ᱫᱚ ᱥᱤᱵᱤᱞᱟ ᱛᱚ ᱚᱱᱟᱛᱮ ᱵᱮᱨᱮᱞ ᱥᱩᱱᱩᱢ ᱮᱢ ᱡᱚᱫ ᱟᱫᱟ ᱦᱟᱞᱠᱟ ᱦᱟᱞᱠᱟ ᱮᱸᱰᱮᱠᱷᱟᱱ ᱫᱚ ᱥᱩᱱᱩᱢ ᱡᱚᱜ ᱨᱮᱱᱟᱜ ᱠᱟᱨᱚᱱ ᱫᱚ ᱦᱩᱭᱩᱜ ᱠᱟᱱᱟ, ᱯᱤᱴᱷᱟᱹ ᱮᱸᱰᱮᱠᱷᱟᱱ ᱵᱟᱝ ᱞᱟᱴᱷᱟᱜᱼᱟ ᱯᱟᱛᱲᱟ ᱨᱮ ᱾
ᱚᱻ
ᱚᱱᱟ ᱠᱷᱟᱹᱛᱤᱨ ᱛᱮ ᱥᱩᱱᱩᱢ ᱡᱚᱫ ᱫᱚ ᱾ ᱦᱩᱸ ᱥᱩᱱᱩᱢ ᱮᱢ ᱡᱷᱚᱛᱟᱜ ᱛᱮ ᱛᱟᱯᱚᱨᱮ ᱡᱟᱦᱟᱸ ᱦᱚᱞᱚᱝ ᱮᱢ ᱥᱤᱯᱤ ᱞᱮᱫᱟ ᱚᱱᱟᱢ ᱚᱱᱟ ᱯᱟᱛᱲᱟ ᱨᱮᱢ ᱫᱚᱦᱚ ᱠᱮᱫ ᱛᱮ ᱛᱟᱨᱯᱚᱨᱮ ᱟᱨ ᱠᱟᱨᱟᱦᱤᱢ ᱧᱮᱞ ᱵᱟᱲᱟ ᱟᱠᱟᱫ ᱜᱮᱭᱟ ᱛᱚ
ᱵᱟᱝᱟ ᱟᱞᱮ ᱥᱮᱫ ᱫᱚ ᱚᱱᱟ ᱠᱚ ᱯᱤᱴᱷᱟᱹ ᱫᱚ ᱩᱱᱟᱹᱜ ᱴᱟᱜ ᱵᱟᱝ ᱦᱩᱭᱩᱜᱼᱟ, ᱟᱫᱚ ᱞᱩᱪᱤᱭᱟᱞᱮ ᱪᱩᱜᱞᱤ ᱯᱤᱴᱷᱟᱹᱭᱟᱞᱮ
ᱠᱟᱨᱟᱦᱤ ᱨᱮ ᱟᱫᱚᱢ ᱤᱭᱟᱹ ᱠᱮᱫᱟ ᱠᱷᱟᱸᱡᱚ ᱠᱮᱫᱟᱢ ᱟᱨᱠᱤ ᱢᱟᱱᱮ ᱪᱮᱫ ᱠᱚᱢ ᱠᱷᱟᱸᱡᱚ ᱜᱮ ᱠᱚ ᱞᱟᱹᱭᱟ ᱦᱳᱭ ᱛᱟᱨᱯᱚᱨᱮ ᱫᱤᱭᱟ ᱛᱮ ᱫᱚ ᱩᱞᱴᱟᱹ ᱯᱟᱞᱴᱟ ᱦᱟᱱᱛᱮ ᱱᱟᱛᱮ ᱟᱹᱪᱩᱨ ᱵᱟᱲᱟ ᱠᱟᱛᱮ, ᱛᱟᱨᱯᱚᱨᱮ ᱟᱨᱚᱢ ᱤᱭᱟᱹ ᱠᱮᱫᱟ ᱾ ᱢᱟᱱᱮ ᱤᱥᱤᱱᱚᱜᱼᱟ ᱟᱫᱚᱢ ᱟᱬᱜᱚᱭᱟ, ᱟᱫᱚ ᱵᱮᱨᱮᱞ ᱥᱟᱠᱟᱢ ᱨᱮᱱᱟᱜ ᱛᱚ ᱟᱹᱰᱤ ᱪᱮᱦᱨᱟ ᱥᱚᱸᱫᱷᱟᱲ ᱜᱮ ᱥᱳ ᱨᱟᱠᱟᱵ ᱟ ᱾
ᱦᱮᱸ ᱟᱨ ᱯᱤᱴᱷᱟᱹ ᱫᱚ ᱢᱟᱱᱮ ᱪᱮᱫ ᱡᱤᱞ ᱜᱮ ᱡᱟᱹᱥᱛᱤ ᱥᱤᱵᱤᱞᱟ ᱟᱨᱠᱤ ᱾
ᱟᱞᱮ ᱫᱚ ᱤᱭᱟᱹ ᱰᱟᱹᱝᱨᱤ ᱡᱤᱞ ᱞᱮ ᱯᱤᱴᱷᱟᱹᱭ ᱜᱮᱭᱟ, ᱟᱯᱮ ᱰᱟᱹᱝᱨᱤ ᱡᱤᱞ ᱯᱮ ᱡᱚᱢ ᱜᱮᱭᱟ ᱥᱮ ᱵᱟᱝ?
ᱵᱟᱝᱟ ᱟᱞᱮ ᱫᱚ ᱦᱟᱸᱜ ᱵᱟᱞᱮᱭ ᱡᱚᱢ ᱜᱮᱭᱟ ᱚᱱᱟ ᱠᱚᱫᱚ ᱾
ᱚᱦᱚ ᱟᱞᱮ ᱫᱚ ᱚᱱᱟ ᱫᱚ ᱫᱚᱢᱮ ᱡᱟᱹᱥᱛᱤ ᱞᱮ ᱠᱩᱥᱤᱭᱟᱜ ᱜᱮᱭᱟ, ᱟᱹᱰᱤ ᱡᱳᱨ
ᱚᱻ, ᱦᱮᱸᱛᱚ ᱡᱮ, ᱥᱟᱱᱛᱟᱲ ᱠᱟᱱᱟᱢ ᱛᱚ ᱥᱟᱱᱛᱟᱲᱟᱜ ᱠᱤ ᱵᱟᱢ ᱡᱚᱢᱟ ᱦᱟᱸᱜ ᱾ ᱢᱟ ᱞᱟᱹᱭᱢᱮ ᱚᱱᱟ ᱪᱷᱟᱲᱟ ᱥᱟᱱᱛᱟᱲᱟᱜ ᱩᱩᱯᱨᱩᱢ ᱜᱮ ᱵᱟᱹᱱᱩᱜ ᱟᱠᱟᱫᱟ ᱾ ᱟᱞᱮ ᱱᱚᱰᱮ ᱫᱤᱠᱩ ᱵᱟᱲᱟ ᱦᱚᱲ ᱛᱚ ᱦᱟᱸᱜ ᱵᱟᱞᱮ ᱡᱚᱢ ᱜᱮᱭᱟ ᱚᱱᱟ!